ᱟᱸᱚᱢᱚᱜ ᱠᱟᱱᱟ
ᱦᱮᱸ ᱡᱚᱦᱟᱨ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱛᱟᱯᱚᱨ ᱛᱟᱦᱞᱮ ᱱᱚᱭ ᱱᱟᱯᱟᱭ ᱵᱟᱲᱟ ᱜᱮᱛᱚ? ᱦᱳᱭ ᱱᱟᱯᱟᱭ ᱜᱮ᱾ ᱚᱲᱟᱜ ᱠᱚᱨᱮ ᱠᱚ ᱜᱚ ᱵᱟᱵᱟ ᱛᱟᱠᱚ ᱚᱲᱟᱜ ᱠᱚᱨᱮ ᱦᱚᱸ ᱱᱟᱯᱟᱭ ᱜᱮ ᱟᱪᱪᱷᱟ ᱟᱪᱪᱷᱟ᱾ ᱟᱹᱵᱤᱱ?
ᱟᱞᱤᱧ ᱜᱮ
ᱦᱮᱸ ᱟᱞᱤᱧ ᱦᱚᱸ ᱢᱚᱴᱟᱢᱩᱴᱤ ᱱᱟᱭ ᱱᱟᱯᱟᱭ ᱜᱮ ᱢᱮᱱᱟᱜ ᱟᱠᱟᱫ ᱞᱤᱧᱟᱹ ᱠᱷᱟᱱ ᱱᱤᱛ ᱫᱚ ᱱᱤᱭᱟᱹ ᱜᱷᱟᱹᱲᱤᱡ ᱫᱚ ᱟᱠᱟᱱ ᱦᱮᱸ ᱚᱲᱟᱜ ᱠᱚᱨᱮ ᱦᱚᱸ ᱜᱚᱵᱟ ᱛᱟᱠᱚ ᱦᱚᱸ ᱢᱚᱴᱟᱢᱩᱴᱤ ᱵᱮᱥ ᱵᱟᱲᱟᱜ ᱜᱮ ᱾ ᱟᱨ ᱛᱟᱦᱚᱞᱮ ᱟᱹᱵᱤᱱ ᱫᱚ ᱵᱟᱭᱨᱮ ᱨᱮ ᱢᱮᱱᱟᱜ ᱟᱠᱟᱫ ᱵᱤᱱᱟ ᱾ ᱵᱟᱝ ᱟᱞᱤᱧ ᱫᱚ ᱟᱪᱪᱷᱟ ᱟᱪᱪᱷᱟ ᱟᱪᱪᱷᱟ ᱟᱪᱪᱷᱟ ᱟᱨᱞᱤᱧ ᱢᱮᱱ ᱦᱚᱪᱚᱭᱮᱫᱟ ᱛᱟᱦᱚᱞᱮ ᱡᱮᱢᱚᱱ ᱚᱞᱚᱜ ᱯᱟᱲᱦᱟᱣ ᱪᱮᱫ ᱵᱤᱱ ᱢᱮᱱ ᱞᱟᱹᱭ ᱠᱮᱫᱟ ᱞᱟᱹᱭ ᱫᱟᱞᱤᱧ ᱵᱟ ᱛᱟᱞᱚᱦᱮ ᱚᱞᱚᱜ ᱯᱟᱲᱦᱟᱜ ᱡᱤᱭᱚᱱ ᱨᱮᱫᱚ ᱢᱮᱱᱟᱜ ᱵᱤᱱᱟ ᱥᱮ ᱵᱟᱝ?
ᱦᱳᱭ ᱢᱮᱱᱟᱜ ᱞᱤᱧ ᱜᱮᱭᱟ᱾
ᱴᱷᱤᱠ ᱠᱟᱛᱷᱟ ᱟᱞᱤᱧ ᱦᱚᱸᱞᱤᱧ ᱢᱮᱱᱟ ᱡᱮ ᱚᱞᱚᱜ ᱯᱟᱲᱦᱟᱜ ᱡᱤᱭᱚᱱ ᱨᱮᱫᱚ ᱞᱟᱠᱛᱤ ᱠᱟᱱᱟ ᱦᱮᱸ ᱵᱟᱝ ᱴᱷᱤᱠ ᱴᱷᱤᱠ ᱴᱷᱤᱠ ᱴᱷᱤᱠ ᱛᱟᱦᱚᱞᱮ ᱪᱮᱫ ᱛᱮ ᱟᱹᱞᱤᱧ ᱟᱨ ᱢᱤᱫᱷᱟᱣ ᱞᱟᱹᱭ ᱵᱤᱱ
ᱞᱟᱹᱭ ᱫᱟᱞᱤᱧ ᱟᱹᱵᱤᱱ ᱦᱚᱸ ᱢᱮᱱᱟᱜ ᱵᱤᱱ ᱜᱮᱭᱟ ᱾
ᱦᱳᱭ
ᱵᱟᱝ ᱵᱟᱝ ᱟᱹᱞᱤᱧ ᱫᱚ ᱵᱟᱹᱱᱩᱜ ᱟᱠᱟᱫ ᱞᱤᱧᱟᱹ ᱱᱤᱛ ᱫᱚ ᱟᱠᱷᱟᱱ ᱱᱤᱛ ᱫᱚ ᱟᱹᱞᱤᱧ ᱫᱚ ᱠᱟᱹᱢᱤ ᱵᱟᱲᱟᱭ ᱫᱟᱞᱤᱧ ᱵᱤᱫᱮᱥ ᱠᱟᱹᱢᱤ ᱞᱤᱧ ᱦᱮᱡᱽ ᱟᱠᱟᱱᱟ ᱮᱱᱠᱷᱟᱱ ᱵᱤᱫᱮᱥ ᱞᱤᱧ ᱠᱟᱹᱢᱤ ᱠᱟᱱᱟ ᱾
ᱦᱮᱸ
ᱵᱤᱫᱮᱥ ᱠᱟᱹᱢᱤ ᱨᱤᱧ ᱦᱮᱡᱽ ᱟᱠᱟᱱᱟ ᱠᱷᱟᱱ
ᱟᱪᱪᱷᱟ ᱱᱟᱯᱟᱭ ᱜᱮ ᱫᱚᱨᱠᱟᱨ ᱜᱮᱭᱟ ᱠᱟᱹᱢᱤ ᱠᱚᱦᱚᱸ
ᱦᱳ ᱟᱪᱪᱷᱟ ᱟᱪᱪᱷᱟ ᱟᱪᱪᱷᱟ ᱟᱫᱚ ᱚᱱᱠᱟᱱ ᱡᱟᱞᱟ ᱢᱤᱫᱴᱮᱱ ᱟᱫᱚ ᱛᱟᱦᱚᱞᱮ ᱚᱞᱚᱜ ᱯᱟᱲᱦᱟᱣ ᱛᱟᱞᱟᱛᱮ ᱱᱟᱯᱟᱭ
ᱟᱵᱤᱱᱟᱜ ᱱᱮᱴᱳᱨᱠ ᱰᱤᱥᱴᱟᱨᱵ ᱫᱟᱭᱺ
ᱦᱳᱭ ᱫᱟᱲᱮᱭᱟᱜᱼᱟ ᱛᱟᱞᱦᱮ ᱟᱸᱡᱚᱢᱚᱜ ᱠᱟᱱᱟ ᱱᱤᱛᱳᱜ
ᱦᱮᱸ ᱟᱸᱡᱚᱢ ᱫᱟᱵᱤᱱ ᱱᱟᱵᱤᱱ
ᱛᱟᱞᱤᱧ ᱢᱟᱥᱮ ᱠᱤᱪᱷᱩ ᱰᱤᱥᱴᱟᱵᱚᱜ ᱠᱟᱱᱟ ᱟᱪᱪᱷᱟ ᱫᱤ ᱛᱟᱞᱦᱮ ᱟᱹᱵᱤᱱ ᱫᱚ ᱫᱤᱥᱚᱢ ᱥᱮᱫ ᱫᱚ
ᱟᱹᱞᱤᱧ ᱫᱚ ᱱᱟᱢᱟᱞ ᱫᱤᱥᱚᱢ᱾
ᱚ ᱟᱪᱪᱷᱟ ᱟᱪᱪᱷᱟ ᱟᱪᱪᱷᱟ ᱱᱟᱢᱟᱞ ᱫᱤᱥᱚᱢ ᱛᱟᱦᱚᱞᱮ ᱛᱚ ᱱᱟᱢᱟᱞ ᱫᱤᱥᱚᱢ ᱟᱹᱞᱤᱧ ᱫᱚᱠᱷᱟᱱ ᱫᱚ ᱵᱤᱨ ᱫᱤᱥᱚᱢ ᱠᱷᱟᱱ᱾ ᱟᱫᱚᱞᱤᱧ ᱢᱮᱱ ᱮᱫᱟ ᱟᱞᱮ ᱥᱮᱫ ᱟᱯᱮ ᱠᱟᱹᱢᱤ ᱪᱟᱞᱟᱜ ᱜᱮᱭᱟ ᱠᱚ ᱟᱪᱪᱷᱟ ᱚᱱᱛᱮ ᱵᱤᱞᱟᱹᱫ ᱫᱤᱥᱚᱢ ᱥᱮᱫ ᱫᱚ ᱚᱠᱟ ᱞᱮᱠᱟ ᱢᱟᱱᱮ ᱞᱟᱹᱭᱟᱜ ᱵᱤᱱ ᱡᱮᱢᱚᱱ ᱟᱞᱮ ᱥᱮᱫ ᱡᱮᱢᱚᱱ ᱵᱤᱨ ᱵᱩᱨᱩ ᱠᱚ ᱢᱮᱱᱟᱜ ᱟᱠᱟᱫᱟ ᱚᱱᱛᱮ ᱫᱚ ᱢᱮᱱᱟᱜ ᱟᱠᱟᱫᱟ ᱥᱮ ᱵᱟᱝ
ᱱᱟᱢᱟᱞ ᱫᱤᱥᱚᱢ ᱵᱚᱞᱛᱮ ᱫᱚ ᱵᱩᱡᱩᱜᱚᱜᱼᱟ ᱢᱟᱱᱮ ᱟᱞᱮ ᱥᱮᱫ ᱫᱚ ᱡᱟᱦᱟᱸ ᱟᱞᱮ ᱥᱮᱫ ᱫᱚ ᱢᱮᱱᱟᱜ ᱜᱮᱭᱟ ᱫᱟᱨᱮ ᱱᱟᱲᱤ ᱠᱚᱫᱚ ᱛᱟᱨ ᱢᱚᱫᱽᱫᱷᱮ ᱫᱚ ᱢᱟᱱᱮ ᱵᱮᱥᱤ ᱜᱮ ᱯᱷᱟᱠᱟ ᱢᱟᱴᱷ ᱞᱮᱠᱟ ᱪᱟᱥᱵᱟᱥ ᱞᱮᱠᱟ ᱡᱟᱭᱜᱟ ᱵᱮᱥᱤ ᱢᱮᱱᱟᱜᱼᱟ ᱾
ᱦ ᱟᱫᱚ ᱟᱹᱞᱤᱧ ᱦᱚᱸ ᱫᱚᱢᱮᱴᱟᱜ ᱫᱚ ᱵᱟᱹᱞᱤᱧ ᱵᱟᱜᱟᱣ ᱟᱠᱟᱱᱟ ᱵᱤᱞᱟᱹᱫ ᱫᱤᱥᱚᱢ ᱥᱮᱫ ᱢᱟᱱᱮ ᱵᱟᱞᱟᱹᱫ ᱫᱤᱥᱚᱢ ᱫᱤᱥᱚᱢ ᱫᱚ ᱵᱟᱝ ᱢᱟᱱᱮ ᱱᱟᱢᱟᱞ ᱫᱤᱥᱚᱢ ᱵᱟᱹᱞᱤᱧ ᱵᱟᱜᱟᱣ ᱟᱠᱟᱱᱟ ᱚᱱᱠᱟ ᱟᱫᱚ ᱟᱞᱮᱥᱮᱫ ᱨᱮᱱ ᱠᱟᱹᱢᱤ ᱠᱚ ᱪᱟᱞᱟᱜ ᱜᱮᱭᱟ ᱚᱱᱛᱮ ᱟᱯᱮᱥᱮᱫ ᱫᱚ ᱩᱱᱠᱩ ᱴᱷᱮᱱ ᱠᱷᱚᱱ ᱜᱮ ᱡᱟ ᱞᱤᱧ ᱟᱸᱡᱚᱢ ᱟᱠᱟᱫᱟ ᱟᱨ ᱱᱚᱜᱼᱚᱭ ᱟᱵᱤᱱ ᱥᱟᱶ ᱨᱚᱯᱚᱲ ᱠᱟᱛᱮ ᱡᱟ ᱞᱤᱧ ᱵᱩᱡᱷᱟᱹᱣ ᱠᱮᱫᱟ ᱛᱟᱦᱞᱮ ᱟᱹᱵᱤᱱ ᱵᱤᱨ ᱫᱤᱥᱚᱱ ᱥᱮᱫ ᱵᱤᱱ ᱦᱮᱡ ᱵᱟᱲᱟ ᱟᱠᱟᱱᱟ
ᱵᱤᱨ ᱫᱤᱥᱚᱱ ᱥᱮᱫ ᱦᱚᱸ ᱞᱤᱧ ᱪᱟᱞᱟᱣ ᱵᱟᱲᱟ ᱟᱠᱟᱱ ᱜᱮᱭᱟ
ᱢᱟᱥᱮ ᱞᱟᱹᱭ ᱵᱤᱱ ᱛᱟᱦᱞᱮ ᱵᱤᱨ ᱫᱤᱥᱚᱢ ᱤᱫᱤ ᱠᱟᱛᱮ ᱪᱮᱫ ᱪᱮᱫ ᱠᱚᱵᱤᱱ ᱵᱟᱰᱟᱭᱟ ᱡᱩᱫᱤ ᱵᱟᱵᱤᱱ ᱵᱟᱲᱟᱭ ᱠᱷᱟᱱ ᱚᱱᱟ ᱦᱚᱸ ᱟᱞᱤᱧ ᱞᱤᱧ ᱞᱟᱹᱭ ᱟᱵᱤᱱᱟ ᱮᱸᱰᱮ ᱠᱷᱟᱱ ᱢᱟ ᱞᱟᱹᱭ ᱵᱤᱱ ᱥᱮ ᱢᱟ
ᱟᱪᱪᱷᱟ ᱟᱹᱞᱤᱧ ᱢᱟᱛᱚ ᱢᱟᱱᱮ ᱯᱮᱲᱟ ᱦᱤᱨᱤ ᱞᱮᱠᱟᱞᱤᱧ ᱪᱟᱞᱟᱣ ᱵᱟᱲᱟ ᱟᱠᱟᱫᱟ ᱩᱱᱟᱹᱜ ᱢᱟᱱᱮ ᱱᱚᱞᱮᱡᱽ ᱛᱚ ᱵᱟᱹᱱᱩᱜ ᱛᱟᱹᱞᱤᱧᱟ ᱩᱱᱟᱹ ᱛᱟᱫᱚ
ᱦᱮᱸ ᱛᱟᱣ ᱪᱮᱫ ᱪᱮᱫ ᱠᱚᱵᱤᱱ ᱧᱮᱞ ᱟᱠᱟᱫᱟ ᱥᱮ ᱯᱟᱹᱦᱤᱞ ᱜᱚᱲᱚᱢ ᱦᱟᱲᱟᱢ ᱠᱷᱚᱱ
ᱦᱳᱭ ᱵᱤᱫᱽ ᱫᱤᱥᱚᱢ ᱪᱟᱞᱟᱣ ᱠᱟᱛᱮᱜ ᱱᱚᱝᱠᱟ ᱞᱤᱧ ᱵᱩᱡᱷᱟᱹᱣ ᱟᱠᱟᱫᱟ ᱢᱟᱱᱮ ᱚᱱᱛᱮᱱᱟᱜ ᱫᱚ ᱢᱤᱫᱴᱟᱝ ᱚᱱᱠᱟ ᱵᱤᱨ ᱛᱟᱞᱟᱨᱮ ᱚᱲᱟᱜ ᱠᱚ ᱦᱮᱸ ᱥᱮ ᱟᱨ ᱚᱱᱛᱮ ᱦᱚᱲ ᱠᱚᱫᱚ ᱢᱟᱱᱮ ᱡᱟᱵᱚᱞᱮ ᱚᱸᱰᱮ ᱠᱚ ᱢᱟᱱᱮ ᱠᱚ ᱛᱟᱦᱮᱱᱟ ᱩᱱᱠᱩ ᱛᱚ ᱢᱟᱱᱮ ᱚᱱᱮ ᱵᱤᱨ ᱨᱮᱱᱟᱜ ᱡᱟ ᱡᱚᱵᱚᱛᱤ ᱯᱟᱨᱟᱭ ᱜᱮ ᱡᱮᱢᱚᱱ ᱥᱟᱠᱟᱢ ᱛᱷᱮᱠᱮ ᱫᱟᱹᱛᱟᱹᱱᱤ ᱛᱷᱮᱠᱮ ᱚᱱᱟ ᱠᱚ ᱚᱱᱟ ᱠᱚ ᱟᱛᱮ ᱢᱟᱱᱮ ᱟᱠᱚᱣᱟᱜ ᱢᱟᱱᱮ ᱨᱳᱡᱽᱜᱟᱨ ᱠᱚ ᱢᱟᱱᱮ ᱵᱮᱥ ᱜᱮ ᱦᱩᱭᱩᱜ ᱛᱟᱠᱚᱣᱟ ᱡᱮᱢᱚᱱ ᱠᱟᱹᱣᱰᱤ ᱟᱹᱨᱤ ᱤᱭᱟᱹ ᱚᱱᱟ ᱠᱚ ᱵᱮᱥ ᱜᱮ ᱢᱮᱱᱮ ᱚᱸᱰᱮ ᱠᱷᱚᱱᱟᱜ ᱟᱠᱚ ᱠᱚ ᱨᱳᱡᱽᱜᱟᱨ ᱫᱟᱲᱮᱭᱟᱜᱼᱟ ᱥᱩᱵᱤᱫᱟ ᱢᱮᱱᱟᱜᱼᱟ ᱡᱮᱢᱚᱱ ᱡᱚ ᱵᱤᱞᱤ ᱠᱚᱸ ᱦᱚᱸ ᱚᱱᱟ ᱠᱚ ᱚᱱᱠᱟᱱ ᱡᱚ ᱵᱤᱞᱤ ᱢᱮᱱᱟᱜᱼᱟ ᱡᱮᱢᱚᱱ ᱛᱮᱨᱮᱞ ᱛᱟᱨᱚᱵ ᱚᱱᱟ ᱠᱚ ᱵᱤᱞᱤ ᱥᱚᱢᱚᱭ ᱟᱠᱷᱨᱤᱧ ᱠᱟᱛᱮ ᱯᱚᱭᱥᱟ ᱭᱟᱠᱚ ᱢᱟᱱᱮ ᱠᱚ ᱨᱳᱡᱽᱠᱟᱨ ᱫᱟᱲᱮᱭᱟᱜᱼᱟ ᱛᱟᱨᱯᱚᱨᱮ ᱪᱟᱥᱵᱟᱥ ᱛᱚ ᱛᱚ ᱢᱮᱛᱟ ᱴᱷᱤᱠ ᱛᱚ ᱵᱟᱝ ᱦᱩᱭᱩᱜ ᱜᱮᱭᱟ ᱥᱮᱱ ᱠᱟᱛᱮᱜ ᱡᱟᱦᱟᱸ ᱞᱤᱧ ᱵᱩᱡᱽ ᱠᱮᱫᱟ
ᱦᱩᱸ ᱟᱹᱵᱤᱱ ᱞᱟᱹᱭ ᱵᱤᱱ ᱪᱚᱞᱚ
ᱯᱚᱭᱥᱟ ᱠᱚᱫᱚ ᱢᱟᱱᱮ ᱢᱚᱱᱮ ᱭᱟᱞᱤᱧ ᱡᱮ ᱚᱱᱠᱟ ᱠᱟᱛᱮ ᱜᱮ ᱵᱮᱥ ᱢᱟᱱᱮ ᱤᱱᱠᱟᱢ ᱨᱮᱱᱟᱜ ᱢᱤᱫᱴᱟᱝ ᱥᱩᱵᱤᱫᱟ ᱢᱮᱱᱟᱜᱼᱟ ᱟᱨᱠᱤ
ᱟᱪᱪᱷᱟ ᱟᱪᱪᱷᱟ ᱟᱪᱪᱷᱟ ᱵᱟᱝ ᱥᱟᱹᱨᱤ ᱜᱮ ᱟᱹᱵᱤᱱ ᱟᱹᱰᱤ ᱠᱚᱢ ᱴᱟᱭᱤᱢ ᱨᱮ ᱮᱵᱚᱝ ᱜᱟ ᱩᱱᱟᱹᱜ ᱠᱚᱢ ᱴᱟᱭᱤᱢ ᱨᱮ ᱦᱮᱡ ᱠᱟᱛᱮᱫ ᱟᱹᱵᱤᱱ ᱩᱱᱟᱹᱜ ᱠᱤᱪᱷᱩ ᱵᱤᱱ ᱵᱟᱰᱟᱭ ᱟᱠᱟᱫᱟ ᱥᱟᱹᱨᱤᱜᱮ ᱱᱚᱣᱟ ᱫᱚ ᱪᱮᱫ ᱞᱤᱧ ᱢᱮᱱᱟ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱹᱞᱤᱧ ᱦᱚᱭᱛᱳ ᱠᱤᱼ ᱫᱤᱥᱚᱢ ᱨᱮ ᱫᱚ ᱵᱟᱹᱞᱤᱧ ᱵᱟᱹᱞᱤᱧ ᱵᱟᱰᱟᱭᱟ ᱵᱟᱥᱛᱚᱵ ᱞᱤᱧ ᱢᱮᱱᱫᱟ ᱟᱹᱞᱤᱧ ᱦᱚᱸ ᱵᱟᱭᱨᱮ ᱠᱤᱪᱷᱩ ᱜᱟᱱ ᱞᱤᱧ ᱛᱟᱦᱮᱱᱟ ᱛᱟᱦᱞᱮ ᱡᱮᱠᱷᱚᱱ ᱫᱤᱥᱚᱢ ᱚᱲᱟᱜ ᱠᱟᱹᱢᱤ ᱨᱮᱜᱮᱞᱤᱧ ᱛᱟᱦᱮᱸᱱᱟ ᱛᱚ ᱡᱚᱠᱷᱚᱱ ᱚᱲᱟᱜ ᱞᱤᱧ ᱪᱟᱞᱟᱜᱼᱟ ᱫᱚ ᱢᱮᱴᱟᱜ ᱦᱳᱭᱛᱳ ᱟᱹᱞᱤᱧ ᱦᱚᱸ ᱫᱚᱢᱮᱴᱟᱜ ᱟᱛᱩ ᱨᱮ ᱡᱚᱯᱲᱟᱣ ᱨᱮᱱᱟᱜ ᱮᱠᱴᱟ ᱚᱠᱛᱚ ᱵᱟᱹᱞᱤᱧ ᱧᱟᱢ ᱟᱠᱟᱫᱟ ᱢᱮᱱᱠᱷᱟᱱ ᱥᱟᱹᱨᱤᱜᱮ ᱟᱵᱤᱱ ᱡᱟᱦᱟᱸ ᱛᱤᱱᱟᱹᱜ ᱵᱤᱱ ᱵᱟᱲᱟᱭᱟ ᱦᱚᱭ ᱛᱚ ᱟᱹᱞᱤᱧ ᱞᱤᱧ ᱢᱚᱱᱮᱜ ᱱᱚᱭᱟ ᱫᱚ ᱟᱹᱰᱤ ᱥᱟᱱᱟᱢ ᱡᱟᱦᱟᱸ ᱵᱤᱞᱟᱹᱫᱽ ᱫᱤᱥᱚᱢ ᱨᱮ ᱢᱮᱱᱟᱜ ᱠᱚᱣᱟ ᱥᱟᱱᱟᱢ ᱠᱚᱜᱮ ᱵᱟᱲᱟᱭ ᱞᱟᱹᱠᱛᱤ ᱠᱟᱱ ᱛᱟᱠᱚᱣᱟ ᱵᱤᱞᱟᱹᱫᱽ ᱫᱤᱥᱚᱢ ᱤᱫᱤ ᱠᱟᱛᱮᱫ ᱵᱟ
ᱦᱳᱭ ᱟᱞᱮ ᱥᱮᱫ ᱢᱟᱛᱚ ᱱᱟᱢᱟᱞ ᱫᱤᱥᱚᱢ ᱟᱞᱮ ᱢᱟᱛᱚ ᱢᱟᱱᱮ ᱢᱟᱱᱮ ᱵᱟᱭᱨᱮ ᱨᱮᱱᱟᱜ ᱵᱟᱢ ᱠᱟᱹᱢᱤ ᱞᱮᱠᱷᱟᱱ ᱯᱚᱭᱥᱟ ᱨᱳᱡᱽᱜᱟᱨ ᱫᱚ ᱠᱟᱹᱴᱤᱡ ᱢᱩᱥᱠᱤᱞ ᱜᱮᱭᱟ ᱠᱟᱹᱢᱤ ᱦᱩᱭᱩᱜᱼᱟ ᱛᱟᱨᱯᱚᱨᱮᱱᱟᱜ ᱟᱢ ᱢᱟᱱᱮ ᱯᱚᱭᱥᱟ ᱠᱚᱢ ᱧᱟᱢᱟ ᱠᱟᱹᱢᱤ ᱠᱟᱛᱮᱜ ᱫᱤᱠᱩᱣᱟᱜ ᱠᱟᱹᱢᱤ ᱠᱟᱛᱮᱜ ᱚᱝᱠᱟᱛᱮ ᱵᱤᱨ ᱫᱤᱥᱚᱢ ᱥᱮᱫ ᱫᱚ ᱠᱟᱹᱴᱤᱡ ᱢᱟᱱᱮ ᱚᱱᱟᱛᱮ ᱢᱤᱫᱴᱟᱝ ᱚᱯᱥᱮᱱ ᱢᱮᱱᱟᱜᱼᱟ ᱪᱮ ᱚᱱᱟ ᱠᱚᱢ ᱤᱭᱟᱹ ᱫᱟᱲᱮᱭᱟᱜᱼᱟ
ᱚᱱᱟ ᱢᱟ ᱦᱮᱸᱜᱮ ᱛᱟᱦᱞᱮ ᱟᱹᱞᱤᱧ ᱢᱤᱫᱴᱟᱝ ᱵᱟᱝ ᱠᱩᱞᱤ ᱛᱮ ᱵᱟᱞᱤᱧ ᱛᱟᱦᱮᱸ ᱫᱟᱲᱮᱭᱟᱫᱟ ᱠᱩᱞᱤ ᱵᱤᱱ ᱜᱮᱭᱟ ᱟᱹᱞᱤᱧ ᱡᱮᱢᱚᱱ ᱟᱞᱮ ᱵᱤᱨ ᱫᱤᱥᱚᱢ ᱥᱮᱫ ᱦᱳᱭᱛᱳ ᱱᱚᱜᱼᱚᱭ ᱡᱟᱦᱟᱱᱟᱜ ᱟᱵᱚᱣᱟᱜ ᱥᱮᱨᱣᱟ ᱨᱮᱱᱟᱜ ᱡᱚᱠᱷᱚᱱ ᱯᱚᱨᱚᱵᱽ ᱠᱚ ᱦᱩᱭᱩᱜ ᱠᱟᱱᱟ ᱚᱨᱛᱷᱟᱛ ᱱᱚᱣᱟ ᱞᱤᱧ ᱢᱮᱱ ᱦᱚᱪᱚᱭᱮᱫᱟ ᱵᱟᱦᱟ ᱥᱚᱨᱚᱦᱦᱟᱭ ᱵᱟ ᱥᱟᱠᱨᱟᱛ ᱱᱚᱝᱠᱟᱱᱟᱜ ᱡᱟᱦᱟᱸ ᱟᱵᱚᱣᱟᱜ ᱢᱟᱨᱟᱝ ᱢᱟᱨᱟᱝ ᱯᱚᱨᱚᱵᱽ ᱢᱮᱱᱟᱜ ᱟᱠᱟᱫ ᱛᱟᱵᱚᱱᱟ ᱩᱱ ᱡᱚᱠᱷᱟᱹᱡ ᱟᱞᱮ ᱥᱮᱫ ᱫᱚ ᱦᱚᱭᱛᱳ ᱱᱚᱰᱛᱮ ᱫᱚ ᱫᱟᱨᱮ ᱠᱚ ᱢᱮᱱᱟᱜ ᱟᱠᱟᱫᱟ ᱥᱟᱨᱡᱚᱢ ᱢᱟᱛᱠᱚᱢ ᱵᱟᱦᱟ ᱫᱟᱨᱮ ᱢᱮᱱᱟᱜ ᱟᱠᱟᱫᱟ ᱢᱮᱱᱫᱚ ᱱᱚᱣᱟ ᱠᱚᱛᱮ ᱞᱮ ᱵᱚᱸᱜᱟ ᱵᱩᱨᱩᱭᱮᱫᱟ ᱥᱮ ᱥᱟᱠᱨᱟᱛ ᱨᱮᱦᱚᱸ ᱱᱚᱣᱟ ᱠᱚᱨᱮᱞᱮ ᱯᱤᱴᱷᱟᱹ ᱞᱮᱴᱚᱭᱮᱫᱟ ᱟᱫᱚᱞᱤᱧ ᱢᱮᱱ ᱮᱫᱟ ᱚᱱᱛᱮ ᱢᱟ ᱥᱟᱨᱡᱚᱢ ᱫᱟᱨᱤ ᱥᱮ ᱚᱱᱠᱟᱱ ᱫᱟᱨᱤ ᱠᱚ ᱵᱟᱱᱩᱜ ᱟᱠᱟᱫᱟ ᱛᱟᱦᱞᱮ ᱪᱮᱫ ᱛᱮᱯᱮ ᱵᱚᱸᱜᱟ ᱵᱩᱨᱩᱭᱮᱫ ᱛᱟᱵ
ᱦ
ᱚᱱᱟ ᱥᱟᱶ ᱠᱷᱚᱱᱟ ᱠᱟᱹᱡ ᱵᱤᱱ ᱞᱟᱹᱭᱟᱜ ᱠᱷᱟᱱ ᱱᱟᱯᱟᱭ ᱠᱚᱜᱼᱟ
ᱟᱞᱮ ᱢᱟᱛᱚ ᱥᱟᱠᱟᱢ ᱠᱚ ᱦᱟᱛᱟᱣ ᱠᱟᱛᱮᱜ ᱢᱟᱱᱮ ᱟᱠᱷᱨᱤᱧ ᱜᱮᱭᱟ ᱠᱚ ᱥᱮ ᱚᱸᱰᱮ ᱠᱷᱚᱱᱟᱜ ᱦᱟᱛᱟᱣ ᱠᱟᱛᱮᱜ ᱞᱮ ᱵᱚᱸᱜᱟ ᱵᱩᱨᱩᱭ ᱜᱮᱭᱟ ᱢᱟᱱᱮ ᱛᱮᱨᱮᱞ ᱥᱟᱠᱟᱢ ᱠᱚᱸᱦᱚᱸ ᱧᱟᱢᱚᱜ-ᱟ ᱟᱠᱹᱷᱨᱤᱧ ᱜᱮᱭᱟ ᱠᱚ ᱟᱞᱮ ᱥᱮᱜ ᱟᱨ ᱩ ᱟᱠᱷᱨᱤᱧ ᱦᱟᱛ ᱡᱟᱦᱟᱸᱭ ᱯᱚᱭᱥᱟ ᱠᱚ ᱛᱟᱦᱮᱱᱟ ᱚᱱᱟ ᱫᱚ ᱢᱟᱱᱮ ᱦᱟᱛ ᱦᱟᱛᱟᱣ ᱜᱮᱭᱟ ᱠᱚ ᱟᱞᱮ ᱦᱚᱸ ᱴᱟᱡᱮ ᱥᱟᱡᱮ ᱞᱮ ᱦᱟᱛᱟᱣ ᱵᱟᱲᱟ ᱠᱟᱫᱟ ᱟᱨ ᱵᱟᱠᱷᱟᱱ ᱫᱚ ᱠᱟᱴᱤᱡ ᱥᱟᱺᱜᱤᱧ ᱧᱚᱜ ᱜᱮᱭᱟ ᱵᱤᱨ ᱠᱚ ᱢᱮᱱᱟᱜ-ᱟ ᱮᱴᱟᱜ ᱥᱮᱫ ᱵᱟ ᱢᱟᱱᱮ ᱚᱱᱠᱟ ᱜᱟᱲᱤ ᱠᱚ ᱵᱷᱟᱲᱟ ᱠᱟᱛᱮᱫ ᱪᱟᱞᱟᱜ ᱜᱮᱭᱟᱞᱮ ᱥᱟᱠᱟᱢ ᱦᱮᱴᱮᱡ ᱫᱟᱹᱛᱟᱹᱱᱤ ᱦᱮᱴᱮᱡ ᱚᱝᱠᱟ
ᱵᱟ ᱵᱟ ᱵᱟ ᱟᱰᱤ ᱪᱮᱦᱨᱟ ᱟᱰᱤ ᱢᱚᱡ ᱛᱟᱦᱞᱮ ᱟᱯᱮ ᱦᱚᱸ ᱠᱷᱟᱱ ᱥᱟᱨᱡᱚᱢ ᱥᱟᱠᱟᱢ ᱨᱮᱜᱮ ᱯᱮ ᱯᱤᱴᱷᱟᱹ ᱞᱮᱴᱚᱭ ᱜᱮᱭᱟ ᱦᱮᱸ ᱵᱟᱝ
ᱦᱮᱸ
ᱵᱟ ᱟᱰᱤ ᱪᱚᱨᱚᱠ ᱟᱰᱤ ᱢᱚᱡᱽ ᱟᱫᱚᱞᱤᱧ ᱢᱮᱱᱫᱟ ᱡᱮᱢᱚᱱ ᱟᱞᱮ ᱫᱤᱥᱚᱢ ᱥᱮᱫ ᱫᱚ ᱦᱚᱭᱛᱚ ᱫᱟᱨᱮ ᱠᱚ ᱢᱮᱱᱟᱜ ᱠᱟᱫ ᱠᱷᱟᱛᱤᱨ ᱛᱮ ᱱᱚᱜᱼᱚᱭ ᱡᱮᱢᱚᱱ ᱵᱟᱦᱟ ᱯᱚᱨᱚᱵᱽ ᱢᱮᱱᱫᱚ ᱥᱟᱨᱡᱚᱢ ᱫᱟᱨᱮ ᱫᱟᱨᱮ ᱢᱩᱸᱰᱟᱹ ᱞᱟᱛᱟᱨ ᱨᱮ ᱟᱫᱚᱞᱤᱧ ᱢᱮᱱᱫᱟ ᱚᱱᱛᱮ ᱢᱟ ᱵᱟᱱᱩᱜ ᱟᱠᱟᱫᱟ ᱥᱮ ᱢᱮᱱᱟᱜ ᱟᱠᱟᱫᱟ ᱠᱟᱹᱡ ᱵᱤᱱ ᱞᱟᱹᱭᱟᱜ ᱠᱷᱟᱱ ᱥᱮ ᱚᱠᱟ ᱫᱟᱨᱮ ᱞᱟᱛᱟᱨ ᱨᱮᱵᱮᱫ ᱫᱟᱨᱮ ᱫᱟᱨᱮ ᱱᱩᱴᱟᱹ ᱞᱟᱛᱟᱨ ᱨᱮᱯᱮ ᱵᱚᱸᱜᱟ ᱵᱩᱨᱩᱭ ᱮᱫ ᱛᱟᱵᱚᱱᱟ ᱥᱮ ᱚᱠᱟ ᱞᱮᱠᱟ ᱠᱟᱹᱡ ᱵᱤᱱ ᱞᱟᱹᱭᱟᱜ ᱠᱷᱟᱱ ᱱᱟᱯᱟᱭ ᱠᱚᱜᱼᱟ
ᱦᱟᱸ ᱛᱚ ᱞᱟᱹᱭ ᱫᱟᱞᱤᱧ ᱟᱞᱮ ᱥᱮᱫ ᱦᱚᱸ ᱢᱟᱱᱮ ᱠᱟᱸᱴᱤᱡ ᱢᱟᱱᱮ ᱡᱚᱠᱷᱚᱱ ᱥᱟᱨᱡᱚᱢ ᱫᱟᱨᱮ ᱠᱚ ᱟᱰᱤ ᱠᱟᱴᱤᱡ ᱠᱟᱴᱤᱡ ᱧᱚᱜ ᱨᱮᱠᱚ ᱟᱜᱩ ᱠᱟᱜ ᱠᱟᱱᱟ ᱦᱮᱸᱥᱮ ᱟᱨ ᱨᱚᱦᱚᱭ ᱠᱟᱜ ᱠᱟᱱ ᱜᱮᱭᱟ ᱠᱚ ᱢᱤᱫᱴᱟᱝ ᱠᱟᱛᱮᱫ ᱫᱚ ᱢᱟᱱᱮ ᱢᱮᱱᱟᱜ ᱜᱮᱭᱟ ᱡᱟᱦᱮᱨ ᱛᱷᱟᱱ ᱞᱮᱠᱟ ᱚᱝᱠᱟ ᱵᱮᱱᱟᱣ ᱞᱮᱠᱟ ᱫᱚ ᱢᱟᱱᱮ ᱚᱝᱠᱟ ᱫᱚ ᱵᱟᱱᱩᱜ-ᱟ ᱡᱟᱸᱦᱟ ᱫᱚᱢᱮ ᱜᱮ ᱡᱮᱢᱚᱱ ᱡᱮᱢᱚᱱ ᱟᱯᱮᱥᱮᱜ ᱵᱤᱨ ᱫᱤᱥᱚᱢ ᱦᱮᱸᱥᱮ ᱚᱱᱠᱟ ᱫᱚ ᱵᱟᱱᱩᱜᱼᱟ ᱠᱤᱱᱛᱩ ᱚᱱᱮ ᱡᱟᱦᱮᱨ ᱞᱟᱹᱜᱤᱫ ᱛᱮᱫᱚ ᱢᱟᱱᱮ ᱚᱱᱟ ᱠᱚᱫᱚ ᱡᱚ ᱢᱟᱱᱮ ᱫᱚᱦᱚᱣ ᱠᱟᱜ ᱜᱮᱭᱟᱞᱮ ᱵᱟᱞᱮ ᱢᱟᱜ ᱤᱭᱟᱹ ᱠᱟ ᱟᱨ ᱡᱮᱢᱚᱱ ᱞᱟᱹᱭ ᱜᱟᱱᱚᱜ-ᱟ ᱟᱨ ᱟᱞᱮ ᱯᱟᱥᱮᱨ ᱟᱛᱩ ᱢᱤᱫᱴᱟᱝ ᱢᱮᱱᱟᱜᱼᱟ ᱚᱸᱰᱮ ᱠᱚ ᱵᱚᱸᱜᱟ ᱵᱩᱨᱩᱭ ᱜᱮᱭᱟ ᱦᱩᱸ ᱦᱸᱮᱥᱟᱜ ᱢᱟᱱᱮ ᱦᱮᱥᱟᱜ ᱫᱟᱨᱮ ᱢᱟᱱᱮ ᱞᱟᱛᱟᱨ ᱨᱮ
ᱟᱪᱪᱷᱟ ᱟᱪᱪᱷᱟ ᱟᱪᱪᱷᱟ ᱟᱫᱚ ᱠᱟᱛᱷᱟ ᱢᱟ ᱦᱩᱭᱩᱜ ᱠᱟᱱᱟ ᱢᱟᱱᱮ ᱡᱚᱠᱷᱚᱱ ᱡᱟᱸᱦᱟᱸᱨᱮ ᱵᱟᱝ ᱛᱟᱦᱮᱱᱟ ᱛᱚ ᱚᱸᱰᱮ ᱫᱚ ᱵᱚᱸᱜᱟ ᱵᱩᱨᱩ ᱢᱟ ᱦᱩᱭᱩᱜ ᱜᱮᱭᱟ ᱦᱮᱸ ᱵᱟᱝ
ᱦᱮᱸ
ᱟᱹᱞᱤᱧ ᱢᱮᱱ ᱫᱚ ᱥᱮᱨᱣᱟ ᱠᱚ ᱴᱷᱤᱠ ᱴᱷᱟᱠ ᱫᱚᱦᱚ ᱞᱮᱠᱷᱟᱱ ᱜᱮ ᱦᱚᱭᱛᱚ ᱞᱤᱧ ᱢᱚᱱᱮᱭᱟ ᱴᱷᱤᱠ ᱴᱷᱟᱠ ᱜᱮᱭᱟ ᱟᱪᱪᱷᱟ ᱟᱨ ᱢᱤᱫᱴᱮᱱ ᱤᱧ ᱠᱩᱞᱤ ᱞᱮᱵᱤᱱ ᱜᱮ ᱛᱟᱦᱞᱮ ᱟᱞᱮ ᱫᱤᱥᱚᱢ ᱥᱮᱫ ᱫᱚ ᱟᱯᱮ ᱫᱤᱥᱚᱢ ᱥᱮᱫ ᱫᱚ ᱱᱚᱜ-ᱚᱭ ᱡᱟᱸᱦᱟᱸ ᱥᱚᱨᱦᱟᱭ ᱯᱚᱨᱚᱵᱽ ᱱᱚᱣᱟ ᱫᱚ ᱛᱤᱱ ᱫᱤᱱ ᱯᱮ ᱥᱚᱨᱦᱟᱭ ᱯᱚᱨᱚᱵᱚᱜ ᱛᱟᱵᱚᱱᱟ
ᱟᱞᱮ ᱥᱮᱫ ᱱᱚᱣᱟ ᱫᱚ ᱟᱞᱮ ᱥᱮᱜ ᱚᱱᱟ ᱫᱚ ᱢᱟᱱᱮᱢ ᱚᱞ ᱢᱮᱱᱟᱜ ᱛᱟᱵᱚᱱᱟ ᱤᱭᱟᱹ ᱨᱮ ᱟᱞᱮᱥᱮᱫ ᱫᱚ ᱯᱮᱫᱤᱱ ᱠᱚ ᱢᱟᱱᱮ ᱠᱚ ᱢᱟᱱᱟᱣ ᱜᱮᱭᱟ ᱠᱤᱱᱛᱩ ᱟᱞᱤᱧ ᱦᱚᱸ ᱡᱮᱨᱚᱠᱚᱢ ᱞᱤᱧ ᱵᱟᱲᱟᱭᱟ ᱚᱱᱟ ᱫᱚ ᱢᱚᱬᱮ ᱫᱤᱱ ᱠᱤᱱᱛᱩ ᱱᱮᱛᱟᱨ ᱫᱚ ᱚᱱᱟ ᱠᱚ ᱞᱮᱠᱟ ᱫᱚ ᱵᱟᱠᱚ ᱪᱟᱞᱟᱣ ᱫᱟ
ᱦᱩᱸ
ᱢᱤᱫ ᱫᱤᱱᱚᱜ ᱠᱚ ᱢᱤᱫ ᱫᱤᱱ ᱢᱟᱱᱮ ᱚᱱᱮ ᱥᱚᱨᱦᱟᱭ ᱥᱩᱢᱟᱹᱭ ᱚᱱᱮ ᱞᱟᱦᱟ ᱦᱤᱞᱳᱜ ᱢᱟᱱᱮ ᱪᱮᱫ ᱠᱚ ᱞᱟᱹᱭ ᱟᱢ ᱡᱚᱜᱚᱱᱱᱟ ᱦᱚᱴᱟ ᱠᱚᱣᱟᱠᱚ ᱟᱨ ᱢᱤᱫ ᱫᱤᱱ ᱦᱤᱞᱳᱜ ᱦᱩᱭᱩᱜ ᱠᱟᱱᱟ ᱡᱮ ᱰᱟᱝᱨᱤ ᱠᱚ ᱛᱩᱯᱩ ᱥᱟᱯᱷᱟ ᱠᱟᱛᱮ ᱡᱚᱢ ᱡᱚᱢ ᱛᱮ ᱜᱚᱲᱟ ᱨᱮᱠᱚ ᱵᱟᱭ ᱠᱚᱣᱟ ᱛᱟᱯᱚᱨᱮ ᱢᱤᱫ ᱫᱤᱱ ᱦᱤᱞᱳᱜ ᱥᱚᱨᱦᱟᱭ ᱦᱩᱭᱩᱜᱼᱟ ᱢᱟᱱᱮ ᱠᱷᱩᱱᱴᱟᱹᱣ ᱠᱚᱣᱟ ᱠᱚ ᱟᱨ ᱩᱱ ᱦᱤᱞᱳᱜ ᱜᱮ ᱢᱟᱱᱮ ᱵᱮᱥᱴᱷᱤᱠ ᱢᱟᱱᱮ ᱯᱮᱲᱟ ᱯᱟᱹᱲᱦᱟᱹ ᱠᱚ ᱦᱮᱡ ᱠᱚᱜᱼᱟ ᱢᱟᱱᱮ ᱠᱟᱹᱴᱤᱡ ᱡᱟᱜᱽ ᱡᱚᱢᱚᱠ ᱵᱷᱟᱯ ᱛᱮ ᱠᱚ ᱠᱷᱩᱱᱴᱟᱹᱣ ᱠᱚᱣᱟ ᱟᱞᱮᱥᱮᱫ ᱢᱟᱛᱚ ᱱᱚᱝᱠᱟ ᱟᱨ ᱟᱵᱤᱱ ᱥᱮᱫ ᱫᱚ ᱢᱟᱱᱮ ᱟᱯᱮ ᱥᱮᱫ ᱫᱚ ᱢᱟᱱᱮ ᱪᱮᱜᱠᱟ ᱛᱟᱦᱚᱞᱮ
ᱟᱞᱮᱥᱮᱫ ᱦᱚᱸ ᱠᱷᱟᱱ ᱪᱮᱫ ᱤᱧ ᱢᱮᱱᱟ ᱟᱞᱮ ᱥᱮᱫ ᱦᱚᱸ ᱡᱟᱦᱟᱸ ᱵᱤᱱ ᱢᱮᱱ ᱠᱮᱫᱟ ᱟᱹᱵᱤᱱ ᱴᱷᱤᱠ ᱱᱚᱝᱠᱟ ᱜᱮ ᱟᱞᱮ ᱥᱮ ᱠᱷᱟᱱ ᱯᱮ ᱫᱤᱱ ᱜᱮᱞᱮ ᱥᱚᱨᱦᱟᱭᱚᱜ ᱠᱟᱱᱟ ᱮᱵᱚᱝ ᱯᱮ ᱫᱤᱱ ᱚᱠᱟ ᱠᱮᱠᱟ ᱠᱟᱹᱢᱤ ᱦᱚᱨᱟ ᱚᱱᱟ ᱫᱚ ᱟᱵᱤᱱ ᱡᱟᱦᱟᱸ ᱞᱮᱠᱟ ᱵᱤᱱ ᱯᱩᱭᱞᱩ ᱫᱤᱱ ᱫᱚ ᱚᱱᱮ ᱚᱱᱠᱟ ᱜᱚᱲᱟ ᱨᱮ ᱰᱟᱹᱝᱨᱤ ᱠᱚᱞᱮ ᱡᱟᱜᱟᱨᱱᱟ ᱠᱚᱣᱟ ᱠᱚ ᱫᱚᱥᱟᱨ ᱫᱤᱱ ᱫᱚ ᱚᱝᱠᱟ ᱠᱷᱟᱱ ᱥᱟᱨᱫᱤ ᱢᱟᱦᱟ ᱠᱟᱱᱟ ᱟᱨ ᱛᱮᱥᱟᱨ ᱫᱤᱱ ᱫᱚ ᱡᱟᱞᱮ ᱢᱟᱦᱟ ᱛᱚ ᱱᱚᱝᱠᱟ ᱫᱟᱨᱟᱭ ᱛᱮᱜᱮ ᱢᱤᱫᱴᱮᱱ ᱥᱚᱨᱦᱟᱭ ᱯᱚᱨᱚᱵᱽ ᱫᱚ ᱯᱟᱨᱚᱢᱚᱜᱼᱟ ᱟᱞᱮ ᱦᱚᱸ ᱦᱚᱭᱛᱳ ᱢᱤᱫ ᱟᱪᱪᱷᱟ ᱟᱹᱞᱤᱧ ᱢᱤᱫᱴᱟᱹᱝ ᱠᱩᱭᱞᱤ ᱵᱤᱱ ᱜᱮ ᱟᱯᱮ ᱫᱤᱥᱚᱢ ᱫᱤᱥᱚᱢ ᱠᱷᱩᱱᱴᱟᱹᱣ ᱡᱟᱦᱟᱸ ᱠᱚ ᱢᱮᱱᱮᱫ ᱫᱚ ᱱᱚᱣᱟ ᱨᱮᱜᱮ ᱛᱚᱯᱮ ᱥᱚᱲᱦᱟᱭᱚᱜ ᱠᱟᱱᱟ ᱟᱞᱮ ᱫᱚ ᱵᱟᱲᱥᱤᱧ ᱯᱚᱲᱮ ᱚ ᱫᱤᱥᱚᱢ ᱠᱷᱩᱱᱴᱟᱹᱣ ᱵᱟᱨᱥᱤᱧ ᱯᱚᱨᱮ ᱥᱚᱨᱦᱟᱭᱚᱜ ᱠᱟᱱᱟ ᱵᱟᱝ
ᱦᱮᱸ ᱦᱮᱸ
ᱦᱮᱸ ᱚ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱞᱟᱹᱭ ᱵᱤᱱ ᱢᱟ ᱟᱨ ᱢᱟ ᱞᱟᱹᱭ ᱵᱤᱱ ᱪᱮᱫ ᱵᱤᱱ ᱞᱟᱹᱭ ᱠᱮᱫᱟ
ᱞᱟᱹᱭᱫᱤᱧ ᱟᱵᱚ ᱦᱚᱸᱛᱚ ᱟᱵᱚ ᱛᱮᱵᱚᱱ ᱡᱟᱹᱱᱤᱡ ᱵᱚᱱ ᱠᱚᱨᱟᱣ ᱜᱮᱭᱟ ᱢᱟᱱᱮ ᱯᱨᱟᱭ ᱜᱮ ᱟᱞᱮ ᱥᱮᱫ ᱦᱚᱸᱞᱮ ᱧᱮᱞ ᱠᱚᱣᱟ ᱚᱱᱠᱟ ᱠᱤᱪᱷᱩ ᱵᱟᱨᱥᱤᱧ ᱯᱚᱨᱮ ᱠᱚ ᱥᱚᱨᱦᱟᱭᱚᱜ ᱜᱮᱭᱟ ᱠᱤᱪᱷᱩ ᱢᱚᱬᱮ ᱫᱤᱱ ᱯᱚᱲᱮ ᱚᱝᱠᱟ ᱢᱟᱱᱮ ᱟᱹᱰᱤ ᱢᱟᱱᱮ ᱢᱤᱫᱴᱟᱹᱝ ᱰᱮᱴ ᱨᱮᱫᱚ ᱵᱟᱹᱱᱩᱜᱼᱟ ᱟᱫᱚ
ᱴᱷᱤᱠ ᱴᱷᱤᱠ ᱴᱷᱤᱠ ᱮᱠᱫᱚᱢ ᱴᱷᱤᱠ ᱠᱟᱛᱷᱟ ᱥᱚᱨᱦᱟᱭ ᱵᱚᱸᱜᱟ ᱨᱮ ᱥᱚᱨᱦᱟᱭ ᱦᱩᱭᱩᱜᱼᱟ ᱦᱮᱸ ᱵᱟᱝ
ᱦᱚᱭ
ᱮᱠᱫᱚᱢ ᱴᱷᱤᱠ ᱵᱤᱱ ᱢᱮᱱ ᱠᱟᱫᱟ ᱢᱟᱱᱚᱛᱟᱱᱤ ᱮᱠᱫᱚᱢ ᱥᱟᱹᱨᱤ ᱠᱟᱛᱷᱟ ᱵᱤᱱ ᱢᱮᱱ ᱠᱟᱫᱟ ᱱᱚᱣᱟ ᱜᱮ ᱟᱹᱞᱤᱧ ᱦᱚᱞᱤᱧ ᱵᱟᱲᱟᱭ ᱫᱚᱞᱤᱧ ᱵᱟᱲᱟᱭᱟ ᱟᱫᱚ ᱟᱞᱮᱥᱮᱫ ᱫᱚ ᱧᱮᱞᱚᱜ ᱜᱮᱭᱟ ᱠᱤᱪᱷᱩ ᱜᱟᱱ ᱫᱚ ᱱᱚᱣᱟ ᱡᱟᱦᱟᱸ ᱤᱭᱟᱹ ᱠᱚ ᱞᱟᱹᱭ ᱫᱚ ᱟᱵ ᱯᱩᱨᱱᱤᱢᱟ ᱠᱷᱩᱱᱴᱟᱹᱣ ᱯᱩᱨᱱᱤᱢᱟ ᱠᱷᱩᱱ ᱠᱷᱩᱱᱴᱟᱹᱣ ᱠᱚᱜᱮ ᱧᱮᱞ ᱧᱟᱢᱚᱜ ᱜᱮᱭᱟ ᱟᱯᱮ ᱥᱟᱶ ᱫᱚ ᱧᱮᱞ ᱧᱟᱢᱚᱜᱼᱟ
ᱯᱩᱨᱱᱤᱢᱟ ᱟᱞᱮ ᱥᱮᱫ ᱫᱚ ᱡᱟᱜᱚᱨᱚᱱ ᱦᱩᱭᱩᱜ ᱜᱮᱭᱟ
ᱚ ᱟᱪᱪᱷᱟ ᱟᱪᱪᱷᱟ ᱛᱚᱠᱷᱚᱱ ᱡᱟᱭᱦᱳᱠ
ᱚᱱᱠᱟᱱ ᱡᱟᱜᱨᱚᱱ ᱫᱚ ᱵᱟᱝ ᱦᱩᱭᱩᱜᱼᱟ ᱟᱫᱚ ᱱᱚᱜᱼᱚ ᱱᱚᱝᱠᱟ ᱯᱩᱨᱱᱤᱢᱟ ᱠᱷᱩᱱᱴᱟᱹᱣ ᱦᱩᱭᱩᱜᱼᱟ ᱚᱸᱰᱮ ᱜᱮᱞᱮ ᱨᱟᱹᱥᱠᱟᱹ ᱵᱟᱲᱟᱭᱟ ᱟᱪᱪᱷᱟ ᱡᱟᱜᱽᱨᱚᱱ ᱫᱚ ᱚᱠᱟᱞᱮᱠᱟ ᱦᱩᱭᱩᱜᱼᱟ ᱠᱟᱹᱡ
ᱟᱪᱪᱷᱟ ᱚᱱᱟ ᱫᱚᱠᱷᱟᱱᱼ ᱛᱚᱠᱷᱚᱱ ᱞᱤᱧ ᱞᱟᱹᱭ ᱟᱹᱵᱤᱱᱟ ᱦᱮᱸ ᱦᱮᱸ ᱱᱤᱛᱚᱜ ᱫᱚ ᱚᱠᱛᱚ ᱠᱚᱦᱚᱸ ᱵᱟᱧᱩᱜ ᱟ ᱩᱱᱟᱹᱜ ᱯᱚᱨᱮ ᱜᱟᱞᱢᱟᱨᱟᱣ ᱡᱚᱠᱷᱚᱱ ᱦᱩᱭᱩᱜ-ᱟ ᱛᱚᱠᱷᱚᱱ ᱤᱧ ᱞᱟᱹᱭ ᱟᱹᱵᱤᱱᱟ
ᱴᱷᱤᱠ ᱜᱮᱭᱟ ᱛᱟᱦᱚᱞᱮ ᱟᱪᱪᱷᱟ ᱴᱷᱤᱠ ᱦᱮᱸ ᱴᱷᱤᱠ ᱜᱮᱭᱟ ᱛᱟᱦᱚᱞᱮ ᱢᱟ ᱮᱠᱫᱚᱢ ᱦᱮᱸ ᱴᱷᱤᱠ ᱟᱪᱷᱮ ᱢᱟ ᱛᱟᱦᱚᱞᱮ ᱢᱟᱱᱚᱛᱟᱱᱤ